ᱦᱮᱸ ᱜᱚᱝᱠᱮ ᱡᱚᱦᱟᱨ ᱜᱮ᱾
ᱢᱮᱱ ᱠᱷᱟᱱ ᱱᱮᱸ ᱜᱚᱢᱠᱮ ᱟᱸᱡᱚᱢᱚᱜ ᱠᱟᱱ ᱜᱮᱭᱟ, ᱪᱮ ᱪᱮᱫ ᱠᱚᱵᱮᱱ ᱪᱤᱠᱟ ᱵᱟᱲᱟᱭ ᱫᱟ?
ᱟᱨ ᱱᱚᱝᱠᱮ ᱪᱮᱫ ᱵᱮᱱ ᱞᱟᱹᱭᱟ ᱱᱚᱜᱼᱚᱭ ᱱᱤᱛᱚᱜ ᱫᱚ ᱤᱭᱩᱴᱩᱵᱽ, ᱯᱷᱮᱥᱵᱩᱠ ᱠᱚᱨᱮ ᱵᱷᱤᱰᱭᱳ ᱠᱚ ᱧᱮᱞ ᱵᱟᱲᱟᱭ ᱦᱩᱭᱩᱜ ᱚᱱᱠᱟ ᱛᱮᱢᱚᱱ ᱠᱟᱹᱢᱤ ᱠᱚᱦᱚᱸ ᱵᱟᱹᱱᱩᱜᱼᱟ ᱱᱤᱛᱚᱜ ᱫᱚ।
ᱦᱳᱭ ᱦᱳᱭ ᱦᱳᱭ। ᱦᱮᱸ ᱱᱤᱛᱳ ᱢᱟ ᱡᱟᱜᱮ ᱧᱮᱞᱚᱜ ᱠᱟᱱᱟ ᱚᱱᱟ ᱢᱟ ᱯᱷᱮᱥᱵᱩᱠ ᱛᱟᱯᱚᱨᱮ ᱤᱱᱥᱴᱟᱜᱨᱟᱢ ᱨᱮ ᱢᱟᱱᱮ ᱱᱤᱛᱚᱜ ᱡᱟᱦᱟᱸ ᱪᱟᱞᱟᱜ ᱠᱟᱱᱟ ᱴᱨᱮᱱ ᱥᱮ ᱴᱮᱱᱰᱨᱤᱝ ᱨᱮ,
ᱦᱳᱭ ᱦᱳᱭ। ᱟᱹᱰᱤ ᱠᱤᱪᱷᱩ ᱜᱮ ᱚᱱᱠᱟ ᱟᱹᱰᱤ ᱜᱟᱱ ᱦᱤᱱᱟᱹ ᱱᱤᱭᱟ ᱦᱚᱲ ᱚᱱᱠᱟ ᱵᱷᱤᱰᱭᱳ ᱠᱚᱠᱚ ᱵᱮᱱᱟᱣ ᱵᱟᱲᱟᱭᱮᱜᱼᱟ।
ᱦᱳᱭ ᱦᱳᱭ ᱦᱳᱭ। ᱡᱟᱦᱟᱸ ᱫᱚ ᱦᱮᱸᱜᱼᱮ ᱱᱤᱛᱳᱜ ᱢᱟ ᱰᱷᱮᱨ ᱵᱟᱝ ᱢᱟ ᱤᱱᱥᱴᱟᱜᱨᱟᱢ ᱨᱮ ᱨᱤᱞᱥ ᱠᱚ ᱵᱮᱱᱟᱣ ᱠᱟᱛᱮᱫ
ᱟᱭᱢᱟ ᱜᱟᱱ ᱩᱱᱠᱩ ᱯᱷᱚᱞᱳᱣᱟᱨ ᱠᱚᱠᱚ ᱵᱟᱲᱦᱟᱜ ᱛᱟᱠᱚᱣᱟ ᱵᱷᱤᱭᱩᱥ ᱠᱚ ᱛᱟᱯᱚᱨᱮ ᱯᱟᱭᱥᱟ ᱠᱚ ᱛᱤᱱᱟᱹᱜ ᱜᱟᱱ ᱨᱮ ᱥᱮ ᱛᱤᱱᱟᱹᱜ ᱤᱭᱟᱹᱪᱮ ᱠᱚ ᱧᱟᱢ ᱫᱟ ᱵᱤᱞᱤᱭᱟᱱ ᱥᱮ ᱠᱚ ᱢᱮᱛᱟᱜ ᱠᱟᱱ?
ᱦᱳᱭ ᱚᱱᱠᱟ ᱡᱮᱢᱚᱱ ᱚᱱᱩᱯᱟᱛ ᱛᱮ ᱦᱚᱲ ᱠᱚ ᱧᱮᱞ ᱵᱟᱲᱟᱭᱮᱫ ᱛᱟᱠᱚᱣᱟ ᱵᱷᱤᱰᱤᱭᱳ ᱠᱚ, ᱟᱨ ᱟᱠᱚᱨᱮᱱ ᱚᱱᱠᱟ ᱯᱷᱳᱞᱳᱣᱟᱨᱥ ᱠᱚᱠᱚ ᱵᱟᱹᱲᱛᱤᱜ ᱠᱟᱱᱟ ᱚᱱᱟ ᱚᱱᱩᱯᱟᱛ ᱛᱮ ᱟᱠᱚ ᱚᱱᱠᱟ ᱪᱮᱫᱠᱟ ᱯᱨᱚᱢᱚᱥᱚᱱ ᱠᱚ ᱧᱟᱢᱟ ᱤᱱᱥᱴᱟᱜᱨᱟᱢ ᱨᱮᱫᱚ ᱚᱱᱟ ᱚᱱᱩᱯᱟᱛ ᱛᱮ ᱴᱟᱠᱟ ᱠᱚᱠᱚ ᱧᱟᱢᱮᱜ-ᱟ।
ᱛᱟᱦᱚᱞᱮ ᱠᱷᱟᱱ ᱜᱚᱝᱠᱮ ᱡᱟᱦᱟ ᱱᱤᱛᱚᱜ ᱡᱟᱦᱟ ᱚᱱᱟ ᱯᱷᱮᱥᱵᱩᱠ ᱠᱚᱵᱚᱱ ᱪᱟᱞᱟᱣᱮᱜ ᱠᱟᱱ ᱱᱤᱭᱟᱹ ᱫᱚ ᱟᱵᱚ ᱯᱚᱠᱠᱷᱮ ᱫᱚ ᱵᱷᱟᱞᱮᱜ ᱠᱟᱱᱟ ᱥᱮ ᱵᱟᱝ?
ᱦᱮᱸ ᱯᱷᱮᱥᱵᱩᱠ ᱨᱮᱱᱟᱜ ᱵᱷᱟᱞᱮ ᱫᱤᱠ ᱦᱚᱸ ᱦᱮᱱᱟᱜ-ᱟ, ᱵᱟᱹᱲᱤᱡ ᱫᱤᱠ ᱦᱚᱸ ᱦᱮᱱᱟᱜ-ᱟ। ᱯᱷᱮᱥᱵᱩᱠ ᱨᱮ ᱡᱮᱢᱚᱱ ᱚᱱᱠᱟ ᱟᱹᱰᱤ ᱢᱟᱱᱮ ᱢᱟᱱᱮ ᱥᱮᱪᱮᱫ ᱤᱫᱤ ᱠᱟᱛᱮᱜ ᱵᱷᱤᱰᱤᱭᱳ ᱠᱚᱠᱚ ᱵᱮᱱᱟᱣᱟ ᱦᱤᱱᱟᱹ ᱱᱤᱭᱟᱹ ᱵᱟᱲᱟᱭ ᱫᱟᱲᱮᱭᱟᱜ ᱟᱵᱚᱱ ᱚᱱᱟ ᱠᱷᱚᱱᱟᱜ। ᱯᱟᱲᱦᱟᱜ ᱱᱤᱭᱟᱹ ᱡᱮᱢᱚᱱ ᱚᱱᱠᱟ ᱟᱹᱰᱤᱜᱟᱱ ᱚᱱᱠᱟ ᱠᱟᱹᱢᱤ ᱠᱚ ᱱᱤᱭᱟᱹ ᱜᱮ ᱠᱚ ᱵᱮᱱᱟᱣᱟ ᱠᱚ ᱟᱨ ᱚᱱᱠᱟ ᱟᱨᱦᱚᱸ ᱧᱮᱞᱚᱜᱼᱟ ᱡᱮ ᱚᱱᱠᱟ ᱢᱟᱱᱮ ᱵᱟᱲᱤᱡ ᱡᱤᱱᱤᱥ ᱠᱚᱠᱚ ᱞᱟᱹᱭ ᱵᱟᱲᱟᱭᱟ ᱦᱤᱱᱟᱹ ᱱᱤᱭᱟᱹ ᱚᱱᱠᱟ ᱵᱷᱩᱞ ᱛᱚᱛᱛᱷᱚ ᱠᱚ ᱮᱢᱚᱜᱼᱟ। ᱚ ᱚᱱᱟ ᱵᱷᱩᱞ ᱛᱚᱛᱛᱷᱚ ᱠᱚᱛᱮ ᱫᱚ ᱟᱹᱰᱤ ᱵᱟᱹᱲᱤᱡ ᱚᱨᱥᱚᱝ ᱯᱟᱲᱟᱜ ᱠᱟᱱᱟ ᱟᱵᱚ ᱥᱚᱢᱟᱡᱽ ᱨᱮ।
ᱡᱟᱦᱟᱸ ᱫᱚ ᱦᱮᱸᱛᱚ ᱧᱮᱞᱚᱜ ᱠᱟᱱᱟ ᱚᱱᱟ ᱠᱚ ᱛᱟᱞᱟ ᱛᱮᱜᱮ ᱟᱵᱚ ᱵᱷᱟᱞᱤ ᱵᱟ ᱦᱟᱸ ᱦᱟᱸᱰᱮ ᱱᱟᱰᱮᱱᱟᱜ ᱠᱷᱚᱵᱚᱨ ᱠᱚᱦᱚᱸ ᱵᱚᱱ ᱧᱟᱢ ᱮᱫᱟ ᱥᱮ ᱦᱟᱸᱰᱮᱱᱟᱜ ᱱᱤᱭᱟᱹ ᱡᱟᱭᱜᱟ ᱨᱮᱱ, ᱱᱤᱭᱟᱹ ᱱᱤᱭᱟᱹ ᱠᱚ ᱠᱟᱹᱢᱤ ᱠᱚ ᱪᱟᱞᱟᱜ ᱠᱟᱱᱟ। ᱟᱨ ᱡᱟᱦᱟᱸ ᱫᱚ ᱚᱱᱞᱟᱭᱤᱱ ᱛᱟᱞᱟ ᱛᱮᱦᱚᱸ ᱟᱵᱚᱣᱟᱜ ᱠᱟᱹᱢᱤ ᱠᱚ ᱪᱟᱞᱟᱜ ᱠᱟᱱᱟ, ᱡᱟᱦᱟᱸ ᱫᱚ ᱜᱩᱜᱩᱞ ᱜᱩᱜᱚᱞ ᱠᱚᱛᱮ ᱠᱟᱛᱷᱟ ᱛᱟᱞᱟ ᱛᱮᱜᱮ ᱛᱟᱯᱚᱨᱮ ᱞᱤᱢᱤᱱᱟᱭ। ᱛᱟᱞᱟ ᱛᱮᱜᱮ ᱟᱹᱰᱤᱜᱟᱱ ᱠᱟᱹᱢᱤ ᱠᱚᱦᱚᱸ ᱦᱩᱭᱩᱜ ᱠᱟᱱᱟ।
ᱦᱳᱭ ᱚᱱᱠᱟᱱᱟᱜ ᱟᱹᱰᱤ ᱜᱟᱱ ᱜᱮ᱾ ᱟᱞᱮ ᱵᱩ ᱯᱷᱮᱥᱵᱩᱠ ᱛᱮ ᱵᱚᱦᱩ ᱠᱤᱪᱷᱩ ᱜᱟᱱ ᱵᱟᱲᱟᱭ ᱫᱟᱲᱮᱭᱟᱜᱼᱟ ᱥᱮ ᱵᱟᱝ ᱦᱚᱴᱟᱛ ᱠᱚᱨᱮ᱾ ᱮ ᱚᱠᱟ ᱠᱚᱨᱮ ᱪᱮᱜ ᱜᱷᱚᱴᱟᱣᱱᱟ ᱜᱷᱚᱴᱚᱱᱟ ᱠᱚ ᱜᱷᱚᱴᱟᱣᱱᱟ ᱚᱱᱠᱟ᱾ ᱚᱠᱟ ᱠᱚᱨᱮ ᱪᱮᱜ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟ ᱠᱚ ᱟᱵᱚ ᱵᱚᱱ ᱵᱟᱱᱟᱭ ᱫᱟᱲᱮᱭᱟᱜ-ᱟ।
ᱚᱻ ᱡᱟᱦᱟᱸ ᱫᱚ ᱦᱩᱭᱩᱜᱼᱟ ᱱᱤᱛᱚᱜ ᱟᱵᱚᱣᱟᱜ ᱰᱤᱡᱤᱴᱮᱞ ᱡᱩᱜ। ᱮᱛ ᱛᱟᱦᱮᱸ ᱠᱟᱱᱟ ᱛᱚ ᱚᱱᱟ ᱛᱮᱜᱮ ᱡᱟᱦᱟ ᱱᱟᱜ ᱯᱷᱚᱱ ᱯᱮ ᱠᱚ ᱛᱟᱯᱚᱨᱮ ᱜᱩᱜᱩᱞ ᱯᱮ ᱛᱟᱞᱟᱛᱮ ᱦᱟᱸᱰᱮ ᱱᱟᱰᱮᱱᱟᱜ ᱯᱚᱭᱥᱟ ᱠᱚᱦᱚᱸ ᱵᱚᱱ ᱫᱟᱲᱮᱜ ᱫᱟᱲᱮᱭᱟᱜ ᱠᱟᱱᱟ। ᱡᱟᱦᱟᱸ ᱫᱚ ᱵᱮᱝᱠ ᱨᱮ ᱵᱟᱝ ᱪᱟ ᱪᱟ ᱪᱟ ᱪᱟᱞᱟᱜ ᱦᱩᱭᱩᱜ ᱠᱟᱱᱟ। ᱱᱤᱛᱚᱜ ᱟᱵᱚᱣᱟᱜ ᱯᱷᱳᱱ ᱛᱮᱜᱮ ᱵᱚᱱ ᱴᱮ ᱴᱮ ᱴᱮᱱᱮᱥᱯᱟᱨ ᱫᱟ ᱯᱚᱭᱥᱟ ᱠᱚ ᱦᱚᱸ।
ᱦᱳᱭ ᱚᱱᱠᱟᱱᱟᱜ ᱟᱵᱚ ᱢᱳᱵᱟᱭᱤᱞ ᱟᱹᱰᱤᱜᱟᱱ ᱚᱝᱠᱟ ᱮᱯᱥ ᱠᱚ ᱦᱮᱱᱟᱜ-ᱟ, ᱡᱟᱦᱟᱸ ᱫᱚ ᱢᱟᱱᱮ ᱵᱮᱝᱠ ᱥᱟᱛᱮ ᱞᱤᱝᱠ ᱠᱟᱛᱮ ᱟᱵᱚ ᱯᱩᱭᱥᱟ ᱠᱚᱵᱚᱱ ᱠᱩᱞ ᱫᱟᱲᱮ ᱟᱠᱚᱣᱟ ᱢᱤᱫ ᱦᱚᱲ ᱴᱷᱮᱱ ᱠᱷᱚᱱ ᱟᱨ ᱢᱤᱫ ᱦᱚᱲ᱾ ᱟᱨ ᱚᱱᱟ ᱵᱮᱝᱠ ᱪᱟᱞᱟᱜ ᱵᱟᱝ ᱦᱩᱭᱩᱜ ᱛᱟᱵᱚᱱᱟ ᱚᱱᱟ ᱠᱷᱟᱹᱛᱤᱨ ᱫᱚ᱾
ᱦᱳᱭ ᱦᱳᱭ ᱦᱳᱭ ᱦᱳᱭ᱾
ᱡᱮ ᱵᱟᱠᱷᱟᱱ ᱞᱟᱦᱟ ᱛᱮᱫᱚ ᱡᱮᱢᱚᱱ ᱱᱚᱣᱟ ᱠᱚ ᱮᱯᱥ ᱠᱚ ᱵᱟᱝ ᱛᱟᱦᱮᱸ ᱠᱟᱱᱟ, ᱡᱮᱢᱚᱱ ᱯᱷᱳᱱ ᱯᱮ, ᱜᱩᱜᱚᱞ ᱯᱮ, ᱯᱮᱴᱤᱮᱢ ᱵᱷᱤᱢ, ᱮᱢᱟᱱ ᱮᱢᱟᱱ ᱮᱯ ᱠᱚ᱾
ᱦᱳᱭ᱾
ᱚᱱᱟ ᱠᱚ ᱵᱟᱝ ᱛᱟᱦᱮᱸ ᱠᱟᱱᱛᱮ ᱟᱫᱚ ᱵᱮᱝᱠ ᱪᱟᱞᱟᱣ ᱦᱩᱭᱩᱜ ᱠᱟᱱ ᱛᱟᱵᱚᱱ ᱛᱟᱦᱮᱸᱫ, ᱡᱮ ᱵᱮᱝᱠ ᱨᱮ ᱪᱟᱞᱟᱣ ᱠᱟᱛᱮᱫ ᱴᱟᱠᱟ ᱛᱩᱞᱟᱹᱣ ᱢᱮ᱾ ᱟᱨ ᱡᱟᱦᱟᱸᱭ ᱡᱩᱫᱤ ᱴᱟᱠᱟᱭ ᱧᱟᱢᱟ ᱩᱱᱤ ᱟᱨᱚ ᱦᱮᱸ, ᱛᱩᱞᱟᱹᱣ ᱠᱟᱛᱮ ᱤᱫᱤ ᱦᱚᱴᱚᱣᱟᱭ ᱢᱮ ᱟᱹᱰᱤ ᱥᱚᱢᱚᱭ ᱞᱟᱜᱟᱜ ᱠᱟᱱ ᱛᱟᱦᱮᱸᱫ᱾ ᱱᱤᱛᱚᱜ ᱵᱮᱝᱠ ᱪᱟᱞᱟᱜ ᱦᱩᱭᱩᱜ ᱛᱟᱢᱟ, ᱟᱨ ᱨᱩᱣᱟᱹᱲ ᱦᱤᱡᱩᱜ ᱦᱩᱭᱩᱜ ᱛᱟᱢᱟ, ᱟᱨᱚ ᱩᱱᱤ ᱮᱢᱟᱭ ᱦᱩᱭᱩᱜ ᱛᱟᱢᱟ᱾
ᱦᱳᱭ ᱦᱳᱭ ᱦᱳᱭ᱾
ᱱᱮᱛᱟᱨ ᱢᱟ ᱱᱚᱣᱟ ᱠᱚ ᱩᱰᱩᱠ ᱠᱟᱱᱟ, ᱟᱫᱚ ᱱᱮᱛᱟᱨ ᱯᱷᱳᱱ ᱯᱮ ᱜᱩᱜᱩᱞ ᱯᱮ ᱚᱱᱟ ᱢᱟᱫᱽᱫᱷᱚᱢ ᱛᱮᱜᱮ ᱟᱸ, ᱢᱤᱫ ᱜᱷᱟᱹᱲᱤᱡ ᱛᱮᱜᱮ ᱴᱟᱠᱟᱢ ᱠᱩᱞ ᱫᱟᱲᱮᱭᱟᱭᱟ᱾
ᱦᱮᱸ ᱦᱮᱸ ᱦᱮᱸ᱾ ᱚᱱᱛᱮ ᱫᱚ ᱚᱱᱟ ᱠᱚᱦᱚᱸ ᱩᱰ-ᱩᱰᱩᱠ ᱠᱟᱱᱛᱮ ᱟᱵᱚ ᱦᱚᱸᱵᱚᱱ ᱥᱩᱵᱤᱫᱷᱟᱣ ᱠᱟᱱᱟ᱾ ᱵᱟᱝᱢᱟ ᱡᱷᱟᱹᱞ ᱨᱮᱱᱟᱜ ᱦᱟᱸᱰᱮ ᱦᱚᱸ ᱵᱟᱝ ᱪᱟᱞᱟᱜ ᱦᱩᱭᱩᱜ ᱠᱟᱱ ᱛᱟᱵᱚᱱᱟ ᱟᱨ ᱡᱟᱦᱟᱸ ᱚᱱᱮ ᱚᱱᱞᱟᱭᱤᱱ ᱛᱟᱞᱟᱛᱮ ᱠᱟᱹ-ᱠᱟᱹ-ᱠᱟᱹᱢᱤ ᱠᱚ ᱦᱩᱭᱩᱜ ᱠᱟᱱ ᱯᱷᱚᱨᱚᱢ ᱯᱷᱤᱞᱟᱯ ᱥᱮ ᱡᱟᱦᱟᱱᱟᱜ ᱪᱮᱴ ᱯᱷᱮᱞ ᱛᱟᱰ ᱟᱫᱷᱟᱨ ᱠᱟᱨᱰ᱾ ᱮᱸ ᱨᱮᱥᱚᱱ ᱠᱟᱨᱰ, ᱯᱷᱚᱴᱳ ᱠᱚ ᱩᱰᱩᱠ ᱚᱱᱟ ᱠᱚᱦᱚᱸ ᱱᱤᱛᱚᱜ ᱟ-ᱟ-ᱟᱵᱚ ᱥᱩᱵᱤᱫᱟᱣ ᱠᱟᱱᱟ ᱵᱚᱱ᱾
ᱦᱮᱸ ᱦᱮᱸ ᱚᱱᱟ ᱠᱚ ᱮᱠᱫᱚᱢ ᱟᱵᱚ ᱟᱹᱰᱤ ᱮᱠᱟᱞ ᱜᱮᱵᱚᱱ ᱥᱩᱵᱤᱫᱷᱟᱣ ᱟᱠᱟᱱᱟ ᱱᱚᱣᱟ ᱰᱤᱡᱤᱴᱟᱞ ᱡᱩᱜᱽ ᱦᱮᱡ ᱠᱟᱛᱮᱜ᱾
ᱦᱳᱭ᱾
ᱟᱨ ᱡᱮᱢᱚᱱ ᱚᱱᱠᱟ ᱧᱮᱞᱚᱜ-ᱟ ᱦᱮᱸ ᱪᱟᱹᱠᱨᱤ ᱠᱚ ᱠᱷᱮᱛᱨᱮ ᱨᱮ ᱚᱱᱠᱟᱱ ᱟᱡ ᱟᱹᱰᱤ ᱜᱟᱱ ᱚᱱᱞᱟᱭᱤᱱ ᱨᱮ ᱪᱟᱹᱠᱨᱤ ᱞᱟᱹᱜᱤᱫ ᱛᱮ ᱮ ᱟᱢ ᱦᱟᱸᱰᱮ ᱪᱟᱞᱟᱣ ᱠᱟᱛᱮᱜ ᱤᱱᱴᱟᱨᱵᱷᱤᱭᱩ ᱫᱚ ᱵᱟᱝ ᱮᱢ ᱦᱩᱭᱩᱜ ᱛᱟᱢᱟ᱾ ᱚᱱᱞᱟᱭᱤᱱ ᱛᱮᱜᱮ ᱟᱸ ᱵᱷᱤᱰᱭᱳ ᱢᱟᱫᱽᱫᱷᱚᱢ ᱛᱮ ᱟᱢ ᱤᱱᱴᱟᱨᱵᱷᱤᱭᱩᱢ ᱮᱢ ᱫᱟᱲᱮᱜ-ᱟ᱾
ᱦᱳᱭ ᱦᱳᱭ᱾
ᱢᱟᱱᱮ ᱞᱟᱭᱤᱵᱷ ᱪᱟᱞᱟᱜ-ᱟ ᱚᱱᱟ ᱚᱱᱟ ᱯᱟᱦᱟᱴᱟ ᱠᱷᱚᱱᱟᱜ ᱠᱚ ᱠᱩᱞᱤ ᱢᱮᱭᱟ ᱟᱨ ᱟᱢ ᱱᱚᱱᱛᱮ ᱛᱮᱞᱟᱢ ᱮᱢᱟ ᱠᱚᱣᱟ᱾
ᱦᱳᱭ, ᱱᱤᱛᱚᱜ ᱫᱚ ᱟᱹᱰᱤ ᱜᱮ ᱥᱩᱵᱤᱫᱷᱟᱣ ᱠᱟᱱᱟ ᱡᱟᱦᱟᱸ ᱚᱱᱞᱟᱭᱤᱱ ᱛᱟ-ᱛᱟᱞᱟᱛᱮ ᱟᱭᱢᱟ ᱟᱭᱢᱟ ᱠᱟᱹᱢᱤ ᱦᱚᱸ ᱡᱟᱦᱟᱸ ᱫᱚ ᱡᱮᱦᱮᱛᱩ ᱵᱚᱱ ᱠᱚᱨᱟᱣ ᱫᱟ ᱚᱱᱞᱟᱭᱤᱱ ᱛᱮᱦᱚᱸ ᱵᱚᱱ
ᱵᱩᱠᱤᱝ-ᱮᱜ ᱠᱟᱱᱟ ᱛᱟᱯᱚᱨᱮ ᱤᱭᱟ ᱚᱱᱟ ᱩᱻᱩ-ᱩᱰᱟᱹᱱ ᱜᱹᱰᱤ ᱨᱮᱱᱟᱜ ᱚᱱᱟ ᱡᱟᱦᱟᱸ ᱵᱷᱤᱡᱟ ᱠᱚᱠᱚ ᱢᱟᱛᱟᱜ ᱠᱟᱱᱟ ᱚᱱᱟ ᱠᱚᱦᱚᱸ᱾ ᱚ-ᱚᱱᱞᱟᱭᱤᱱ ᱯᱷᱳᱴᱳᱛᱳᱴᱳ ᱛᱮ ᱜᱮᱵᱚᱱ ᱵᱮᱱᱟᱣᱫᱟ᱾
ᱦᱩᱸ, ᱮᱢ ᱠᱟᱱ ᱟᱹᱰᱤᱜᱟᱱ ᱥᱩᱵᱤᱫᱟ ᱦᱮᱱᱟᱜ ᱨᱮᱦᱚᱸ ᱚᱱᱟ ᱨᱮᱱᱟᱜ ᱟᱹᱰᱤ ᱵᱟᱹᱲᱤᱡ ᱵᱟᱹᱲᱤᱡ ᱫᱤᱠ ᱠᱚᱦᱚᱸ ᱦᱮᱱᱟᱜ-ᱟ᱾ ᱡᱮᱢᱚᱱ ᱚᱱᱮ ᱯᱚᱭᱥᱟ ᱠᱩᱞ ᱠᱷᱮᱛᱨᱮ ᱨᱮᱢ ᱞᱟᱹᱭᱮᱫ ᱛᱟᱦᱮᱸᱱᱟ ᱦᱮᱸ᱾
ᱦᱳᱡ, ᱦᱳᱭ ᱦᱳᱭ ᱦᱳᱭ᱾
ᱯᱚᱭᱥᱟ ᱡᱩᱫᱤᱢ ᱠᱩ-ᱠᱩᱞᱟ ᱚᱱᱠᱟ ᱟᱹᱰᱤ ᱜᱟᱱ ᱮᱥᱠᱮᱢ ᱦᱩᱭᱩᱜ ᱠᱟᱱᱟ ᱟᱵᱚ ᱠᱚ ᱛᱟᱞᱟ ᱨᱮ᱾
ᱦᱳᱭ ᱦᱳᱭ᱾
ᱠᱟ ᱯᱚᱭᱥᱟ ᱠᱚ ᱮᱲᱮᱭᱟᱱᱤᱡ ᱠᱟᱱᱟ᱾ ᱟᱧᱚᱱᱠᱟ ᱚᱱᱠᱟ ᱚᱱᱠᱟ ᱠᱤᱭᱩ ᱟᱨ ᱠᱳᱰ ᱠᱚ ᱵᱮᱱᱟᱣ ᱠᱟᱜ-ᱟ᱾ ᱚᱱᱟ ᱡᱩᱫᱤ ᱡᱩᱫᱤᱢ ᱮᱠᱮᱱᱟ ᱟᱨ ᱚᱱᱟ ᱟᱢ ᱢᱟᱱᱮ ᱟᱢ ᱴᱟᱠᱟ ᱵᱟᱢ ᱴᱤᱯᱟᱹᱣ ᱨᱮᱦᱚᱸ ᱚᱱᱮ ᱟᱹᱰᱤ ᱩᱛᱟᱹᱨ ᱴᱟᱠᱟ ᱢᱤᱫᱴᱷᱮᱱ ᱠᱷᱚᱱᱟᱜ ᱜᱮᱫᱚᱜᱼᱟ᱾
ᱦᱮᱸ ᱦᱳᱭ ᱦᱳᱭ᱾
ᱟᱨ ᱚᱱᱠᱟ ᱟᱹᱰᱤ ᱜᱟᱱ ᱢᱟᱱᱮ ᱯᱚ-ᱯᱚᱭᱥᱟ ᱠᱚ ᱠᱩᱞ ᱟᱢᱟ ᱟᱨ ᱢᱮᱛᱟᱢᱟᱠᱚ ᱵᱷᱩᱞ ᱠᱟᱛᱮᱫ ᱯᱚᱭᱥᱟ ᱞᱮ ᱠᱩᱞ ᱠᱟᱫ ᱢᱮᱭᱟ ᱚᱱᱟ ᱮᱢ ᱨᱩᱣᱟᱹᱲ ᱠᱟᱛᱟ ᱠᱚᱢ᱾ ᱟᱨ ᱡᱚᱠᱷᱚᱱᱮᱢ ᱮᱢ ᱨᱩᱣᱟᱹᱲ ᱠᱟᱛᱟ ᱠᱚᱣᱟ ᱧᱮᱞᱟᱢ ᱟᱢ ᱚᱸᱰᱮ ᱢᱤᱫᱥᱚ ᱴᱟᱠᱟᱢ ᱴᱤᱯᱟᱣ ᱠᱟᱫᱟ ᱟᱨ ᱟᱰᱮᱸ ᱢᱤᱫ ᱦᱟᱡᱟᱨ ᱴᱟᱠᱟ ᱜᱟᱱ ᱜᱮᱫᱚᱜ ᱛᱟᱢᱟ ᱚᱱᱠᱟ᱾ ᱟᱢ ᱦᱚᱸᱵᱟᱢ ᱵᱩᱡᱽ ᱫᱟᱲᱮᱭᱟᱜᱼᱟ ᱪᱤᱠᱠᱟᱛᱮ ᱱᱚᱝᱠᱟ ᱦᱩᱭᱩᱜ ᱠᱟᱱᱟ᱾
ᱠᱟᱱ ᱟᱹᱰᱤ ᱜᱟᱱ ᱮᱥᱠᱮᱢ ᱦᱩᱭᱩᱜ ᱠᱟᱱᱟ᱾
ᱦᱮᱸ ᱱᱤᱛᱚᱜ ᱢᱤᱫᱴᱮᱱ ᱱᱟᱣᱟ ᱜᱮ ᱮᱥᱠᱮᱢ ᱩᱰᱩᱠ ᱟᱠᱟᱱᱟ ᱟᱨᱦᱚᱸ, ᱟᱢ ᱴᱷᱮᱡ ᱠᱩᱞ ᱠᱚ ᱮᱥᱮᱥ ᱡᱮ ᱟᱢ ᱞᱮ ᱠᱩᱞ ᱟᱠᱟ ᱢᱮᱭᱟ, ᱵᱟᱨ ᱦᱟᱡᱟᱨ ᱥᱮ ᱯᱮ ᱦᱟᱡᱟᱨ ᱞᱮᱠᱟ, ᱟᱫᱚ ᱚᱱᱟ ᱩᱱᱠᱩ ᱠᱚ ᱨᱚᱯᱚᱲᱟ ᱟᱢᱨᱮ ᱠᱩᱞ ᱞᱮᱠᱟ ᱢᱮᱭᱟ, ᱯᱷᱩᱞ ᱵᱚᱥᱛ ᱞᱮ ᱯᱷᱩᱞ ᱠᱟ ᱢᱤᱭᱟ, ᱜᱤᱫᱽᱨᱟᱹ ᱦᱚᱥᱯᱤᱴᱟᱞ ᱨᱮ ᱢᱮᱱᱟᱭᱟ ᱚᱱᱟ ᱞᱟᱹᱜᱤᱫ ᱞᱮ, ᱤᱭᱟᱹ ᱠᱩᱞ ᱞᱮᱠᱟ ᱛᱟᱦᱮᱱᱟ ᱢᱤᱥᱴᱮᱠ ᱟᱢ ᱴᱷᱮᱱ ᱪᱟᱞᱟᱣ ᱟᱠᱟᱱᱟ᱾ ᱚᱱᱠᱟ ᱛᱮᱦᱚᱸ ᱠᱚ ᱮ ᱠᱚᱠᱚ ᱯᱚᱥᱟ ᱠᱚᱠᱚ ᱟᱹᱫᱩᱭᱮᱫ ᱠᱚᱣᱟ᱾
ᱦᱳᱭ ᱦᱳᱭ ᱚᱱᱠᱟ ᱚᱱᱠᱟ ᱟᱹᱰᱤ ᱨᱚᱠᱚᱢ ᱚᱱᱠᱟ ᱥᱠᱤᱢ ᱢᱮᱱᱟᱜᱼᱟ ᱢᱮᱱᱟᱜᱼᱟ᱾
ᱦᱳᱭ
ᱷᱟ ᱵᱤᱨᱩᱫ ᱨᱮ ᱟᱵᱚ ᱦᱚᱸ ᱠᱮᱥ ᱵᱚᱱ ᱫᱟᱲᱮᱭᱟᱜᱼᱟ ᱚᱱᱟ ᱪᱮ, ᱥᱟᱭᱵᱟᱨ ᱦᱮᱞᱯ ᱞᱟᱭᱤᱱ ᱛᱮ
ᱦᱮᱸᱻ
ᱦ
ᱡᱟᱦᱟᱸ ᱫᱚ ᱱᱤᱛᱚᱜ ᱟᱹᱰᱤ ᱚᱱᱟ ᱚᱱᱞᱟᱭᱤᱱ ᱛᱤ, ᱦᱚᱪᱚᱜ ᱚᱱᱟ ᱯᱷᱮᱥᱵᱩᱠ ᱢᱟᱫᱽᱫᱷᱚᱢ ᱛᱮᱜᱮ ᱟᱵᱚ ᱴᱷᱮᱱ ᱦᱚᱸ ᱡᱟᱦᱟᱸ ᱮᱥᱢᱮᱥ ᱠᱚᱠᱚ ᱠᱩᱞ ᱮᱟ ᱡᱮ ᱱᱤᱝᱠᱟ ᱱᱚᱝᱠᱟ ᱱᱤᱝ ᱡᱟᱦᱱᱟᱜ ᱡᱮ ᱤᱭᱟᱹ
ᱦᱮᱸ ᱜᱚᱝᱠᱮ ᱞᱟᱹᱭ ᱢᱮ
ᱱᱝᱠᱟᱱᱟᱜ ᱥᱤᱥᱴᱮᱢ ᱵᱟ ᱡᱟᱦᱟᱸ ᱵᱞᱮᱠ ᱢᱮᱞ ᱠᱚ ᱦᱩᱭᱩᱜ ᱠᱟᱱᱟ ᱚᱱᱟ ᱠᱷᱚᱡ ᱥᱟᱦᱟᱨᱮ ᱛᱟᱦᱮᱱ ᱯᱮ ᱡᱟᱦᱟᱸ ᱫᱚ ᱱᱤᱝᱠᱟ ᱚᱱᱱᱚ ᱚᱱᱱᱚ ᱱᱟᱢᱵᱟᱨ ᱛᱮ ᱯᱷᱳᱱ ᱛᱮᱫ ᱠᱩ ᱵᱮᱞᱮᱠ ᱢᱮᱞ ᱠᱟᱛᱮ ᱟᱯᱮ ᱯᱚᱭᱥᱟ ᱦᱚᱸᱠᱩ ᱠᱚᱭ ᱫᱟᱲᱮᱭᱟᱯᱮᱭᱟ,
ᱦᱮᱸ ᱟᱫ ᱱᱚᱣᱟ ᱠᱚ ᱵᱟᱠᱷᱨᱟᱛᱮ ᱥᱚᱛᱚᱨᱠᱚ ᱞᱟᱹᱜᱤᱫ ᱟᱵᱚ ᱜᱚᱵᱷᱚᱨᱢᱮᱱᱴ ᱠᱷᱚᱱᱚᱱᱟᱜ ᱦᱚᱸ ᱢᱮᱥᱡᱽ ᱛᱟᱞᱟᱛᱮ ᱟᱵ ᱢᱮᱥᱮᱡᱽ ᱢᱟᱡᱮ ᱢᱟᱡᱮ ᱫᱚ ᱮᱢᱢᱟ ᱵᱚᱱ ᱜᱮᱭᱟ ᱡᱤ ᱧᱮᱞ ᱠᱟᱫᱟ ᱵᱮᱤᱱ ᱥᱮ ᱵᱟᱝ, ᱚᱱᱟ ᱠᱚ ᱚᱱᱟ ᱠᱚ ᱞᱟᱹᱭᱟᱠᱚ ᱡᱮ ᱱᱚᱝᱠᱟ ᱦᱩᱭᱩᱜ ᱠᱟᱱᱟ ᱱᱚᱣᱟ ᱵᱟᱠᱷᱚᱨᱟ ᱛᱮ ᱥᱚᱛᱚᱨᱠᱚ ᱛᱟᱦᱮᱱ ᱯᱮ,
ᱦᱮᱸ ᱦᱮᱸ ᱦᱮᱸ ᱦᱮᱸ
ᱟᱨ ᱚᱱᱮ ᱟᱫᱷᱟᱨ ᱠᱟᱨᱰ ᱛᱮ ᱟᱵᱚ ᱡᱮᱢᱚᱱ ᱥᱤᱢ ᱠᱟᱨᱰ ᱵᱚᱱ ᱦᱟᱛᱟᱣᱮᱫ,
ᱦᱳᱭ
ᱚᱱᱠᱟ ᱚᱱ ᱯᱷᱟᱠᱟ ᱚᱱᱞᱟᱭᱤᱱ ᱫᱚᱠᱟᱱ ᱠᱚᱨᱮ ᱡᱩᱫᱤ ᱵᱟᱝ ᱩᱯᱨᱩᱢ ᱡᱟᱭᱜᱟ ᱨᱮᱢ ᱪᱟᱞᱟᱜᱼᱟ ᱟᱢᱟᱜ ᱟᱫᱷᱟᱨ ᱠᱟᱨᱰ ᱛᱮ ᱧᱮᱞᱟᱢ ᱥᱤᱢ ᱠᱟᱨᱰ ᱮᱢ ᱦᱟᱛᱟᱣ ᱠᱮᱫᱟ ᱩᱱᱤ ᱟᱫᱷᱟᱨ ᱠᱟᱨᱰ ᱦᱟᱛᱟᱣ ᱠᱟᱛᱮ ᱚᱱᱟᱛᱮ, ᱟᱨᱦᱚᱸ ᱮᱴᱟᱜ ᱚᱱᱠᱟ ᱥᱤᱢ ᱠᱚ ᱪᱟᱹᱞᱩ ᱠᱟᱛᱮᱫ ᱩᱱᱤ ᱟᱢᱟᱜ ᱱᱚᱜ ᱚᱱᱟ ᱟᱫᱷᱟᱨ ᱱᱟᱢᱵᱟᱨ ᱛᱮ, ᱮᱴᱟᱜ ᱦᱚᱲᱮ ᱵᱞᱮᱠᱢᱮᱞ ᱟᱠᱟᱜᱣᱟ ᱩᱱ ᱚᱠᱛ ᱨᱮ ᱟᱢ ᱢᱟᱱᱮ, ᱢᱟᱱᱮ, ᱯᱷᱟᱥᱟᱣ ᱫᱟᱲᱮᱭᱟᱜ ᱟᱢ᱾
ᱦᱳᱭ ᱦᱳᱭ ᱦᱳᱭ, ᱡᱟᱦᱟᱸ ᱫᱚ ᱧᱮᱞᱚᱜ ᱠᱟᱱᱟ ᱚᱱᱟ ᱠᱚᱢᱯᱩᱴᱟᱨ ᱥᱮᱱᱴᱟᱨ ᱨᱮᱜᱮ ᱱᱤᱛᱚᱜ ᱫᱚ ᱥᱤᱢ ᱦᱟᱛᱟᱣ ᱫᱚ ᱵᱷᱟᱞᱮ ᱠᱟᱱ ᱜᱮᱭᱟ, ᱡᱟᱦᱟᱸ ᱚᱱᱮ ᱢᱳᱲ ᱠᱚᱨᱮ ᱵᱟ, ᱡᱟᱦᱟᱸ ᱤᱭᱟᱹ ᱫᱟᱨᱮ ᱩᱢᱩᱞ ᱡᱟᱦᱟᱸ ᱠᱚᱨᱮ, ᱵᱟᱭᱤᱠ ᱨᱮ ᱥᱴᱮᱱᱴ ᱠᱟᱛᱮᱜ ᱠᱚ ᱚᱱᱮ ᱪᱷᱟᱛᱟ ᱞᱟᱜᱟᱣ ᱠᱟᱛᱮᱜ ᱠᱚ, ᱥᱤᱢ ᱠᱩ ᱟᱹᱠᱷᱨᱤᱧ ᱚᱰᱮᱫᱚ ᱥᱤᱢ ᱦᱟᱛᱟᱣ ᱫᱚ ᱢᱤᱫ ᱯᱚᱠᱠᱷᱮ ᱫᱚ ᱵᱷᱟᱞᱮ ᱫᱚ ᱵᱟᱝ ᱵᱷᱟᱞᱮᱭᱟ ᱡᱟᱦᱟᱸ ᱫᱚ ᱟᱵᱚᱣᱟᱜ ᱟᱸᱫᱷᱟᱨ ᱞᱟᱹᱭ ᱠᱮᱜ ᱞᱮᱠᱟ ᱟᱵᱚᱣᱟᱜ ᱵᱚᱱ
ᱦᱮᱸ ᱦᱮᱸ᱾ ᱮ ᱚᱱᱠᱟ ᱦᱩᱭᱩᱜ ᱠᱟᱱᱟ ᱟᱨ ᱱᱤᱡᱮᱨᱟᱜ ᱡᱩᱫᱤ ᱟᱢᱟᱜ ᱟᱫᱷᱟᱨ ᱠᱟᱨᱰ ᱮ ᱧᱟᱢᱟ ᱟᱫᱷᱟᱨ ᱠᱟᱨᱰ ᱛᱮ ᱟᱢ ᱵᱚᱦᱩ ᱠᱤᱪᱷᱩ ᱛᱚ ᱛᱷᱚᱭ ᱩᱰᱩᱠ ᱫᱟᱲᱮᱭᱟᱛᱟᱢᱟ ᱚᱸᱰᱮ ᱠᱷᱚᱱᱟᱜ ᱟᱢᱟᱜ ᱟᱫᱷᱟ ᱟᱫᱷᱟᱨ ᱠᱟᱨᱰ ᱡᱩᱫᱤ ᱱᱟᱢᱵᱟᱨ ᱟᱡ ᱴᱷᱮᱱ ᱛᱟᱦᱮᱱᱟ ᱛᱚ ᱟᱢ ᱟᱢᱟᱜ ᱯᱩᱨᱟᱹ ᱥᱟᱱᱟᱢ ᱛᱚᱛᱷᱚᱭ ᱩᱰᱩᱜ ᱫᱟᱲᱮᱭᱟᱜ-ᱟ᱾ ᱟᱢᱟᱜ ᱵᱮᱝᱠ ᱰᱤᱴᱮᱞᱥ ᱠᱷᱚᱱᱟᱜ ᱟᱨᱟᱢᱵᱷᱚ ᱠᱟᱛᱮᱫ ᱢᱟᱱᱮ ᱥᱟᱱᱟᱢᱟᱜ ᱟᱯᱮ ᱛᱤᱱᱟᱹᱜ ᱦᱚᱲᱚᱜ ᱟᱯᱮ ᱛᱤᱱᱟᱹᱜ ᱵᱟ ᱛᱤᱱᱟᱹᱜ ᱦᱚᱲ ᱢᱮᱱᱟᱜ ᱯᱮᱭᱟ ᱟᱯᱮ ᱫᱚ ᱯᱚᱨᱤᱵᱟᱨ ᱨᱮ᱾ ᱥᱟᱱᱟᱢᱟᱜ ᱜᱮ ᱟᱢᱟᱜ ᱮᱠᱟᱩᱱᱴ ᱟᱢᱟᱜ ᱮᱠᱟᱣᱩᱱᱴ ᱨᱮ ᱛᱤᱱᱟᱹᱜ ᱴᱟᱠᱟ ᱦᱮᱱᱟᱜᱟ-ᱟ ᱮᱢᱟᱱ ᱮᱢᱟᱱ ᱠᱚ᱾
ᱦᱳᱭ ᱦᱳᱭ᱾ ᱚᱱᱟ ᱱᱤᱭᱟᱹ ᱞᱟᱦᱟ ᱨᱮᱦᱚᱸ, ᱧᱮᱞ ᱟᱠᱟᱱ ᱜᱮᱭᱟ ᱟᱭᱢᱟ ᱫᱚ ᱦᱚᱲᱟᱜ ᱚᱱᱠᱟ ᱠᱷᱚᱱ ᱴᱟᱠᱟ ᱞᱮᱠᱟ ᱠᱚ ᱤᱭᱟᱹ ᱠᱚᱣᱟ ᱡᱟᱦᱟᱸ ᱩᱱᱠᱩ ᱟᱫᱷᱟᱨ ᱠᱟᱨᱰ ᱟᱫᱷᱟᱨ ᱠᱟᱨᱰ ᱡᱟᱦᱟᱸ ᱞᱮᱠᱟᱛᱮ ᱟᱵᱮᱱ ᱵᱮᱱ ᱢᱮᱱ ᱠᱮᱜ ᱞᱮᱠᱟ ᱚᱱᱟ ᱟᱫᱷᱟᱨ ᱠᱟᱨᱰ ᱛᱮ ᱜᱮ ᱡᱚᱛᱚ ᱰᱤᱴᱮᱞᱥ ᱠᱚ ᱩᱰᱩᱠ ᱫᱟᱲᱮᱭᱟᱜᱼᱟ ᱱᱚᱝᱠᱟ ᱠᱟᱛᱮ ᱜᱮ ᱩᱱᱠᱩ ᱠᱚᱣᱟᱜ ᱯᱚᱭᱥᱟ ᱠᱚᱦᱚᱸ ᱠᱚ ᱤᱭᱟᱹ ᱛᱟᱠᱚᱣᱟ, ᱜᱟᱭᱮᱵ ᱠᱟᱛᱟ ᱠᱚᱣᱟ᱾ ᱡᱟᱦᱟᱸᱭ ᱱᱤᱛᱚᱜ ᱧᱮᱞᱚᱜ ᱠᱟᱱ ᱚᱱᱟ ᱤᱭᱟᱹ ᱡᱟᱦᱟᱸ ᱚᱱᱱᱚᱯᱩᱱᱱᱚ ᱵᱷᱟᱸᱰᱟᱨ ᱨᱮᱦᱚᱸ ᱚᱠᱚᱭ ᱠᱚ ᱚᱠᱟᱨᱮ ᱪᱚᱝ ᱡᱟᱦᱟᱸ ᱯᱮ ᱦᱟᱡᱟᱨ ᱴᱟᱠᱟ ᱵᱚᱞᱚᱜ ᱨᱮᱱᱟᱜ ᱠᱟᱛᱷᱟ ᱩᱱᱠᱩ ᱴᱷᱮᱡ ᱵᱚᱞᱚ ᱠᱟᱱᱟ ᱢᱤᱫ ᱞᱟᱠᱷ ᱫᱩ ᱞᱟᱠᱷ ᱠᱟᱛᱮ ᱚᱱᱠᱟ ᱯᱚᱭᱥᱟ ᱵᱚᱞᱚ ᱠᱟᱜ ᱠᱚᱣᱟ᱾
ᱟᱪᱪᱷᱟ ᱦᱳᱭ ᱚᱱᱠᱟ ᱟᱹᱰᱤ ᱠᱤᱪᱷᱩ ᱜᱮ ᱦᱳᱭᱳᱜ ᱠᱟᱱᱟ ᱟᱵᱚ
ᱦᱩᱸ᱾
ᱛᱟᱞᱟᱨᱮ, ᱟᱢᱜᱮ ᱜᱚᱝᱠᱮ ᱟᱢ ᱫᱚ ᱛᱟᱞᱦᱮ ᱢᱟᱱᱮ ᱩᱸ ᱠᱚᱢᱯᱤᱭᱩᱴᱟᱨ ᱠᱚ ᱦᱮᱱᱟᱜ ᱛᱟᱢᱟ ᱥᱮ ᱵᱟᱝ?
ᱠᱚᱢᱯᱩᱴᱚᱨ ᱞᱮᱯᱴᱚᱯ ᱠᱚᱢᱯᱩᱴᱚᱨ ᱠᱚᱫᱚ ᱵᱟᱹᱱᱩᱜ ᱠᱟᱫᱟ᱾
ᱟᱪᱪᱷᱟ᱾ ᱯᱷᱳᱱ ᱠᱚᱛᱮ ᱜᱮ ᱢᱮᱱ ᱜᱟᱱᱚᱜ-ᱟ ᱚᱱᱞᱟᱭᱤᱱ ᱠᱟᱹᱢᱤ ᱠᱚᱢ ᱠᱚᱨᱟᱣᱮᱜᱼᱟ᱾
ᱠᱚᱨᱟᱣ ᱫᱚ ᱵᱟᱝ ᱦᱩᱭ ᱦᱩᱭ ᱠᱟᱱᱟ ᱱᱤᱛᱚᱜ ᱫᱚ ᱯᱷᱳᱱ ᱛᱮᱜᱮ ᱢᱟ ᱠᱟᱹᱢᱤ ᱢᱟ ᱦᱩᱭᱩᱜ ᱠᱟᱱ ᱛᱟᱦᱮᱱᱟ ᱚᱱᱟ ᱤᱭᱟᱹ ᱠᱚᱜᱮᱞᱮ ᱡᱟᱦᱟᱸ ᱮᱯᱥ ᱛᱮᱵᱚᱱ ᱠᱚᱨᱟᱣᱮᱫ ᱡᱮᱢᱚᱱ ᱟᱫᱷᱟᱨ ᱠᱟᱨᱰ ᱮᱯᱥ ᱢᱮᱱᱟᱜᱼᱟ, ᱚᱱᱟ ᱟᱫᱷᱟᱨ ᱠᱟᱨᱰ ᱮᱯᱥ ᱨᱮᱜᱮ ᱟᱢᱟᱜ ᱯᱷᱳᱱ ᱛᱮᱜᱮ ᱚᱱᱟ ᱱᱤᱡᱮᱨᱟᱜ ᱯᱷᱳᱱ ᱱᱟᱢᱵᱟᱨ ᱵᱟ ᱴᱷᱤ ᱴᱷᱤᱠᱟᱱᱟ ᱠᱚᱦᱚᱸᱚᱢ ᱯᱟᱞᱴᱟᱣ ᱫᱟᱲᱮᱭᱟᱜᱼᱟ ᱱᱤᱡᱮᱨᱟᱜ᱾ ᱯᱷᱳᱱ ᱠᱷᱚᱡ ᱜᱮ᱾
ᱟᱪᱪᱷᱟ ᱟᱪᱪᱷᱟ ᱟᱪᱪᱷᱟ᱾ ᱟᱪᱪᱷᱟ ᱜᱚᱝᱠᱮ ᱚᱠᱛᱚ ᱢᱟ ᱟᱹᱰᱤ ᱩᱛᱟᱹᱨ ᱜᱮ ᱦᱩᱭᱮᱱ ᱛᱟᱞᱟᱝᱟ ᱛᱟᱞᱦᱮ ᱤᱱᱠᱟᱹ ᱜᱮᱞᱟᱝ ᱨᱚᱯᱚᱲᱟ᱾
ᱦᱚᱭ ᱦᱚᱭ ᱦᱚᱭ ᱦᱚᱭ᱾